ᱱᱟᱯᱟᱭ ᱵᱟᱲᱟ ᱠᱮᱫᱚᱢ
ᱦᱮᱸ ᱜᱚᱝᱠᱮ ᱱᱟᱯᱟᱭ ᱵᱟᱲᱟ ᱜᱮ
ᱛᱚᱵᱮ ᱟᱛᱳ ᱴᱚᱞᱟ ᱠᱚᱨᱮ ᱫᱟ ᱚᱠᱟ ᱞᱮᱠᱟ?
ᱦᱮᱸ ᱟᱛᱳ ᱴᱚᱞᱟ ᱨᱮᱱᱟᱜ ᱠᱤᱪᱷᱩ ᱫᱤᱱ ᱞᱟᱦᱟ ᱠᱷᱚᱵᱚᱨ ᱦᱟᱛᱟᱣ ᱦᱩᱭ ᱞᱮᱱᱟ ᱮ ᱟᱛᱳ ᱴᱚᱞᱟ ᱨᱮᱦᱚᱸ ᱱᱟᱯᱟᱭ ᱜᱮ ᱦᱱᱟᱜ ᱠᱚᱣᱟ ᱟᱫᱚ ᱱᱤᱛᱚᱜ ᱫᱚ ᱦᱟᱸᱜ ᱦᱚᱲ ᱠᱚ ᱚᱱᱠᱟ ᱠᱟᱹᱢᱤ ᱠᱚᱨᱮ ᱠᱚ ᱞᱟᱜᱟᱣ ᱟᱠᱟᱱᱟ
ᱟᱪᱷᱟ ᱜᱚᱝᱠᱮ ᱜᱚᱝᱠᱮ ᱠᱟᱹᱢᱤ ᱠᱟᱛᱷᱟ ᱵᱮᱱ ᱞᱟᱹᱭ ᱠᱮᱫ ᱠᱷᱟᱱ ᱟᱞᱮ ᱟᱹᱛᱩ ᱫᱤᱥᱚᱢ ᱨᱮᱱᱟᱜ ᱠᱟᱛᱷᱟᱧ ᱩᱭᱦᱟᱹᱨ ᱜᱚᱫ ᱠᱮᱜᱼᱟ ᱤᱧ ᱦᱚᱸᱚᱸ ᱢᱟ ᱵᱤᱫᱮᱥ ᱠᱟᱹᱢᱤ ᱨᱮ ᱢᱤᱱᱟᱹᱧᱟ ᱟᱨᱨ ᱯᱷᱩᱱ ᱠᱟᱛᱮᱫ ᱠᱷᱚᱡ ᱛᱚᱞᱟᱥ ᱦᱟᱛᱟᱣ ᱦᱩᱭ ᱦᱩᱭ ᱜᱚᱫ ᱱᱟ ᱡᱮ ᱥᱤᱛᱩᱝ ᱟᱞᱮ ᱚᱱᱛᱮ ᱫᱚ ᱩᱱᱟᱹᱜ ᱫᱟᱜ ᱫᱟᱜ ᱫᱚ ᱠᱚᱢ ᱜᱮᱭᱟ ᱢᱮᱱᱠᱷᱟᱱ ᱡᱟᱦᱟᱸ ᱥᱤᱛᱩᱝ ᱨᱮ ᱛᱚᱲᱟ ᱠᱚ ᱜᱤᱰᱤ ᱞᱮᱫᱟ ᱚᱱᱟ ᱫᱚ ᱱᱤᱛᱚᱜ ᱫᱷᱟᱹᱨᱤᱡ ᱞᱟᱹᱭ ᱜᱟᱱᱚᱜᱼᱟ ᱜᱚᱡ ᱞᱮᱠᱟᱜᱮ ᱫᱟᱜ ᱨᱮᱱᱟᱜ ᱚᱵᱷᱟᱵ ᱛᱮ ᱜᱩᱡᱩᱜ ᱠᱟᱱᱟ
ᱦᱮᱸ ᱚᱱᱠᱟ ᱱᱚᱝᱠᱟᱜᱮ ᱢᱮᱱᱟᱭᱟ ᱫᱟᱜ ᱫᱚ ᱦᱟᱸᱜ ᱫᱟᱜ ᱵᱟᱲᱟ ᱞᱮᱫ ᱜᱮᱭᱟ ᱢᱟᱱᱮ ᱞᱟᱦᱟ ᱠᱚᱛᱮ ᱡᱟᱦᱟᱸ ᱛᱚᱲᱟ ᱠᱚ ᱜᱤᱰᱤ ᱠᱟᱫᱟ ᱠᱤᱪᱷᱩ ᱦᱟᱨᱟ ᱟᱫᱚ ᱢᱟᱱᱮ ᱛᱚᱲᱟ ᱠᱚ ᱠᱤᱪᱷᱩ ᱠᱤᱪᱷᱩ ᱦᱚᱲᱟᱜ ᱫᱚ ᱞᱟᱦᱟ ᱛᱮᱠᱚ ᱡᱟᱦᱟᱸᱭ ᱠᱚ ᱮᱨ ᱞᱮᱫᱟ ᱩᱱᱠᱩ ᱫᱚ ᱛᱩᱫ ᱠᱚᱠᱚ ᱟᱨᱟᱢᱵᱚ ᱜᱚᱫ ᱠᱟᱫᱟ ᱟᱫᱚ᱾ ᱟᱨᱟᱢᱵᱚ ᱠᱟᱛᱮᱫ ᱟᱫᱚ ᱱᱤᱛᱚᱜ ᱦᱚᱸ ᱵᱟᱹᱫᱽ ᱠᱚᱨᱮ ᱦᱚᱸ ᱚᱱᱠᱟ ᱟᱹᱰᱤᱜᱟᱱ ᱠᱟᱹᱢᱤ ᱫᱚ ᱞᱟᱦᱟ ᱤᱫᱤ ᱠᱟᱱᱟ ᱞᱚᱥᱚᱫ ᱠᱚᱦᱚᱸ᱾ ᱯᱚᱨᱟᱭ ᱭᱚᱜ ᱯᱩᱨᱟ ᱵᱟᱹᱫᱽ ᱜᱮ ᱠᱚ ᱞᱚᱥᱚᱫᱟ ᱠᱚ ᱞᱟᱦᱟ ᱧᱚᱜ ᱠᱚ ᱛᱚᱲᱟ ᱠᱚ ᱤᱭᱟᱹ ᱠᱟᱫᱟ ᱛᱚᱲᱟ ᱠᱚ ᱦᱟᱨᱟ ᱟᱠᱟᱱ ᱛᱟᱠᱚᱣᱟ ᱟᱫᱚ ᱩᱱᱠᱩ ᱫᱚ ᱦᱟᱜ ᱩᱭ ᱦᱩᱲᱩ ᱨᱚᱦᱚᱭ ᱠᱚ ᱟᱨᱟᱢᱵᱚ ᱩᱛᱟᱹᱨ ᱟᱠᱟᱫᱟ ᱟᱨ ᱠᱤᱪᱷᱩ ᱦᱚᱲ ᱫᱚ ᱢᱟᱱᱮ᱾ ᱱᱤᱛᱚᱜ ᱦᱚᱸ ᱢᱟᱱᱮ ᱚᱱᱠᱟ ᱵᱟᱹᱠᱤ ᱢᱮᱱᱟᱜ ᱛᱟᱠᱚ ᱜᱮᱭᱟ ᱛᱚᱞᱟ ᱠᱚᱦᱚᱸ ᱟᱣᱨᱤ ᱦᱟᱨᱚᱜ ᱛᱟᱠᱚᱣᱟ ᱛᱚ ᱚᱱᱟ ᱠᱷᱟᱹᱛᱤᱨ
ᱟᱪᱪᱷᱟ ᱜᱚᱢᱠᱮ ᱜᱚᱝᱠᱮ ᱟᱯᱮ ᱚᱱᱛᱮᱱᱟᱜ ᱚᱱᱟ ᱪᱟᱥ ᱠᱟᱹᱢᱤ ᱟᱹᱰᱤ ᱜᱟᱱ ᱜᱮ ᱞᱟᱦᱟ ᱤᱫᱤᱭ ᱠᱟᱱᱟ ᱚᱱᱟ ᱟᱸᱡᱚᱢ ᱠᱟᱛᱮᱫ ᱢᱟᱱᱮ ᱟᱞᱮ ᱥᱟᱞᱟᱜ ᱛᱩᱞᱚᱱᱟ ᱞᱮᱠᱷᱟᱱ ᱫᱚ ᱮᱠᱫᱚᱢ ᱟᱞᱮ ᱫᱚ ᱟᱹᱰᱤ ᱯᱟᱹᱪᱷᱟᱞᱟᱹ ᱨᱮ ᱜᱮ ᱢᱮᱱᱟᱜ ᱞᱮᱭᱟ ᱟᱸᱡᱚᱢ ᱛᱮᱦᱚᱸ ᱟᱯᱮ ᱚᱱᱛᱮᱱᱟᱜ ᱠᱟᱛᱷᱟ ᱟᱸᱡᱚᱢ ᱠᱟᱛᱮ ᱨᱟᱹᱥᱠᱟᱹᱧ ᱵᱩᱡᱷᱟᱹᱣ ᱠᱮᱫᱟ ᱢᱮᱱᱠᱷᱟᱱ ᱟᱞᱮ ᱥᱮᱱᱟᱜ ᱠᱟᱛᱷᱟ ᱪᱤᱱᱛᱟᱹ ᱠᱷᱟᱱ ᱜᱮ ᱠᱟᱹᱡ ᱱᱟᱥᱮ ᱫᱩᱠᱤᱧ ᱵᱩᱡᱷᱟᱹᱣ ᱠᱮᱫᱟ᱾ ᱜᱚᱝᱠᱮ ᱛᱚᱵᱮ ᱟᱯᱮ ᱚᱱᱛᱮ ᱫᱚ ᱚᱱᱟ ᱞᱚᱥᱚᱫ ᱞᱟᱹᱜᱤᱫ ᱥᱤᱭᱳᱜ ᱵᱮᱵᱚᱥᱛᱷᱟ ᱫᱚ ᱪᱮᱫ ᱞᱮᱠᱟᱱ ᱛᱟᱯᱮᱭᱟ
ᱦᱮᱸ ᱚᱱᱟ ᱯᱟᱹᱦᱤᱞ ᱫᱚ ᱵᱟᱲᱟᱭᱟᱵᱤᱱ ᱱᱟᱦᱮᱞ ᱠᱚᱛᱮᱵᱚᱱ ᱞᱚᱥᱚᱫ ᱵᱟᱲᱟᱭᱮᱫ ᱛᱟᱦᱮᱸᱫ᱾ ᱟᱨ ᱱᱟᱦᱟᱜ ᱫᱚ ᱱᱟ ᱱᱚᱝᱠᱟ ᱠᱟᱹᱡ ᱢᱚᱱᱮ ᱢᱮ ᱚᱱᱠᱟ ᱯᱨᱚᱡᱩᱠᱛᱤ ᱠᱚ ᱞᱟᱦᱟ ᱤᱫᱤᱭ ᱠᱟᱱᱟ ᱚᱱᱟᱛᱮ ᱱᱚᱜᱼᱚᱭ ᱫᱚ ᱴᱟᱠᱴᱟᱨ ᱜᱟᱰᱤ ᱠᱚᱛᱮ ᱞᱚᱥᱚᱫ ᱵᱟᱲᱟᱭ ᱦᱩᱭᱩᱜ ᱠᱟᱱᱟ᱾ ᱞᱚᱴᱟᱨ ᱜᱟᱹᱲᱤ ᱠᱚ ᱟᱨ ᱚᱱᱟᱜᱮ ᱱᱟᱯᱟᱭ ᱢᱤᱫ ᱜᱷᱟᱹᱲᱤᱡ ᱞᱚᱥᱚᱫᱚᱜᱼᱟ ᱛᱚ᱾ ᱡᱟᱦᱟᱸᱭ ᱠᱚ ᱛᱚᱞᱟ ᱠᱚ ᱚᱨ ᱛᱩᱫ ᱦᱩᱭ ᱠᱟᱫᱟ ᱩᱱᱠᱩ ᱠᱚ ᱢᱟᱱᱮ᱾ ᱟᱹᱰᱤ ᱞᱚᱜᱚᱱ ᱠᱚ ᱨᱚᱦᱚᱭ ᱦᱩᱭᱟ ᱢᱟᱱᱮ ᱟᱹᱰᱤ ᱞᱚᱜᱚᱱ ᱠᱟᱹᱢᱤ ᱠᱚ ᱛᱟᱠᱚᱣᱟ ᱟᱞᱮ ᱫᱚ ᱚᱱᱛᱮ ᱫᱚ ᱱᱮᱛᱟᱨ ᱫᱚ ᱴᱨᱟᱠᱴᱚᱨ ᱛᱮᱜᱮ ᱞᱮ ᱞᱚᱥᱚᱫ ᱵᱟᱲᱟᱭ ᱫᱟ
ᱱᱳᱭᱱᱚᱠᱟ ᱮᱠᱫᱚᱢ ᱱᱚᱣᱟ ᱫᱚ ᱮᱠᱫᱚᱢ ᱢᱤᱫ ᱫᱤᱠ ᱛᱮ ᱟᱹᱰᱤ ᱠᱟᱹᱢᱤ ᱦᱚᱸ ᱟᱹᱰᱤᱜᱟᱱ ᱞᱚᱜᱚᱱᱚᱜᱼᱟ ᱟᱨ ᱟᱵᱚᱣᱟᱜ ᱱᱚᱣᱟ ᱥᱩᱵᱤᱫᱷᱟ ᱦᱚᱸ ᱥᱩᱵᱤᱫᱷᱟᱜᱼᱟ ᱱᱟᱥᱮ ᱢᱤᱫ ᱢᱤᱫ ᱫᱷᱟᱣ ᱢᱤᱫ ᱫᱷᱟᱣ ᱵᱟᱨ ᱫᱷᱟᱣ ᱥᱤ ᱛᱮᱜᱮ ᱮᱠᱫᱚᱢ ᱞᱚᱥᱚᱫᱚᱜᱼᱟ ᱢᱮᱱᱠᱷᱟᱱ ᱜᱚᱝᱠᱮ ᱠᱟᱛᱷᱟ ᱦᱩᱭᱩᱜ ᱠᱟᱱᱟ ᱴᱨᱟᱠᱴᱚᱨ ᱛᱮ ᱞᱚᱥᱚᱫ ᱟᱨ ᱱᱩᱠᱩ ᱟᱵᱚ ᱥᱤᱭᱳᱜ ᱰᱟᱝᱨᱟ ᱛᱮ ᱞᱚᱥᱚᱫ ᱮᱠᱫᱚᱢ ᱟᱹᱰᱤ ᱯᱷᱟᱨᱟᱠ ᱜᱮᱭᱟ᱾
ᱦᱮᱸ ᱦᱮᱸ ᱯᱷᱟᱨᱟᱠ ᱜᱮᱭᱟ ᱵᱤᱱ᱾
ᱛᱚᱫ ᱛᱮ ᱞᱚᱥᱚᱫ ᱴᱨᱟᱠᱴ ᱴᱨᱟᱠᱴᱚᱨ ᱛᱮ ᱞᱚᱥᱚᱫ ᱛᱮᱫᱚ ᱚᱠᱟ ᱞᱮᱠᱟ ᱪᱚᱝ ᱢᱤᱫᱴᱟᱝ ᱢᱟᱱᱮ ᱢᱚᱱᱮ ᱨᱮ ᱥᱟᱱᱛᱤ ᱵᱟᱝ ᱵᱩᱡᱷᱟᱹᱜᱼᱟ ᱡᱮ ᱱᱟᱯᱟᱭ ᱥᱟᱹᱦᱤᱡ ᱵᱟᱝ ᱞᱚᱥᱚᱫ ᱟᱠᱟᱱ ᱞᱮᱠᱟ ᱢᱚᱱᱮᱜᱼᱟ ᱢᱮᱱᱠᱷᱟᱱ ᱰᱟᱝᱨᱤ ᱠᱟᱰᱟ ᱛᱮ ᱱᱚᱣᱟᱛᱮ ᱡᱩᱫᱤ ᱞᱚᱥᱚᱫ ᱦᱩᱭᱩᱜᱼᱟ᱾ ᱛᱟᱞᱮ ᱮᱠᱫᱚᱢ ᱡᱟᱸᱜᱟ ᱠᱚᱦᱚᱸ ᱟᱹᱰᱤ ᱞᱟᱫᱵᱟᱫᱽ ᱜᱮ ᱵᱚᱞᱚᱱᱟ ᱟᱨ ᱨᱚᱦᱚᱭ ᱦᱚᱸ ᱟᱹᱰᱤ ᱥᱩᱵᱤᱫᱟᱜᱼᱟ᱾
ᱦᱮ ᱠᱚᱜᱮ ᱧᱮᱞ ᱵᱟᱲᱟ ᱦᱩᱭ ᱠᱟᱱ ᱜᱮᱭᱟ, ᱱᱚᱜᱼᱚᱭ ᱡᱮ ᱴᱨᱟᱠᱴᱟᱨ ᱛᱮ ᱥᱤ ᱵᱟᱲᱟᱭ ᱮᱫ ᱛᱟᱦᱮ ᱠᱚ ᱟᱫᱚ ᱡᱟᱦᱟᱸᱭ ᱠᱚᱣᱟᱜ ᱫᱚ ᱚᱱᱮ ᱚᱠᱚᱭ ᱜᱟᱹᱦᱤᱨ ᱜᱟᱹᱦᱤᱨ ᱠᱚᱨᱮ ᱵᱟᱹᱫᱽ ᱠᱚ ᱢᱮᱱᱟᱜ ᱛᱟᱠᱚᱣᱟ ᱟᱨ ᱩᱱᱠᱩ ᱡᱚᱠᱷᱚᱱ ᱜᱮ ᱴᱟᱠᱴᱟᱨ ᱜᱟ. ᱰᱤ ᱛᱮᱠᱚ ᱥᱤ ᱚᱪᱚᱭᱮᱫᱟ ᱟᱫᱚ ᱚᱱᱟ ᱩᱰᱩᱠ ᱠᱚᱨᱛᱮ ᱜᱮᱞᱮ ᱚᱱᱟ ᱜᱟᱹᱰᱤ ᱠᱚ ᱵᱚᱞᱚᱱ ᱞᱮᱱ ᱠᱷᱟᱱ ᱢᱟᱱᱮ ᱚᱸᱰᱮ ᱟᱹᱰᱤ ᱢᱟᱨᱟᱝ ᱛᱮ ᱰᱷᱚᱰᱟᱜ ᱠᱟᱱᱟ ᱚᱸᱰᱮ
ᱟᱨ ᱧᱮᱞ ᱞᱮᱠᱷᱟᱱ ᱵᱚᱱ ᱯᱟᱹᱦᱤᱞ ᱫᱚ ᱰᱟᱝᱨᱟ ᱰᱟᱝᱨᱟ ᱛᱮᱵᱚᱱ ᱥᱤᱭᱮᱫ ᱛᱟᱦᱮᱸᱫ ᱰᱟᱝᱨᱟ ᱫᱚ ᱩᱱᱟᱹᱜ ᱵᱟᱠᱚ ᱵᱚᱞᱚᱱ ᱨᱮᱦᱚᱸ ᱢᱚᱴᱟᱢᱩᱴᱤ ᱨᱮᱱᱟᱜ ᱞᱚᱥᱚ ᱞᱚᱥᱚᱫᱚᱜ ᱛᱟᱦᱮᱸᱱ ᱨᱚᱦᱚᱭ ᱠᱚᱦᱚᱸ ᱤᱭᱟᱹ ᱜᱟᱱᱚᱜᱼᱟ
ᱮᱠᱫᱚᱢ ᱡᱚᱛᱷᱟᱛ ᱠᱟᱛᱷᱟ ᱵᱤᱱ ᱞᱟᱹᱭ ᱠᱟᱫᱟ ᱜᱚᱢᱠᱮ!
ᱱᱤᱛᱚᱜ ᱫᱚ ᱢᱟᱱᱮ ᱴᱟᱠᱴᱟᱨ ᱫᱚ ᱢᱟᱱᱮ ᱟᱛᱩ ᱠᱚᱨᱮ ᱦᱚᱸ ᱡᱟᱹᱥᱛᱤ ᱫᱚ ᱵᱟᱹᱱᱩᱜᱼᱟ᱾ ᱢᱤᱫᱴᱟᱝ ᱵᱟᱨᱟᱭ ᱜᱮ ᱢᱮᱱᱟᱜᱼᱟ᱾ ᱟᱫᱚ ᱧᱮᱞ ᱢᱮ ᱩᱱᱟᱹᱜ ᱦᱚᱲᱟᱜ ᱵᱟᱹᱫᱽ ᱦᱮᱱᱟᱜᱼᱟ᱾ ᱡᱚᱛᱚ ᱜᱮ ᱴᱨᱟᱠᱴᱟᱨ ᱛᱮᱠᱚ ᱥᱤ ᱦᱚᱪᱚᱭᱟ ᱟᱫᱚ ᱠᱷᱟᱞᱤ ᱢᱟᱱᱮ ᱡᱟᱥᱛᱤ ᱵᱟᱭ ᱛᱮ ᱵᱟᱠᱚ ᱥᱤᱭᱟ ᱟᱛᱨᱟ ᱟᱛᱨᱟ ᱠᱚ ᱥᱤ ᱤᱫᱤᱭᱟ ᱟᱨ ᱥᱤ ᱜᱮᱭᱟ ᱜᱚᱝᱠᱮ
ᱦᱳᱭ ᱜᱚᱝᱠᱮ
ᱟᱲᱮ ᱫᱷᱟᱨᱮᱢ ᱤᱭᱟᱹ ᱫᱟᱲᱮᱭᱟᱜᱼᱟ ᱜᱷᱟᱥ ᱠᱚᱦᱚᱸ ᱛᱟᱦᱮᱱ ᱜᱮᱭᱟ ᱱᱚᱶᱟ ᱜᱮ ᱱᱚ ᱟᱜᱮ ᱟᱹᱲᱤᱥ ᱜᱮ ᱵᱩᱡᱷᱟᱹᱜᱼᱟ,
ᱟᱪᱪᱷᱟ ᱜᱚᱝᱠᱮ ᱠᱟᱛᱷᱟ ᱫᱚ ᱠᱟᱛᱷᱟ ᱫᱚ ᱴᱷᱤᱠ ᱠᱟᱛᱷᱟ ᱵᱤᱱ ᱢᱮᱱ ᱟᱠᱟᱫᱟ ᱢᱮᱱᱠᱷᱟᱱ ᱴᱨᱟᱠᱴᱚᱨ ᱛᱮ ᱥᱤ ᱞᱮᱠᱷᱟᱱ ᱫᱚ ᱟᱲᱮ ᱫᱷᱟᱨᱮ ᱫᱚ ᱱᱟᱥᱮ ᱠᱩᱰᱤᱛᱮ ᱠᱚᱵᱟᱜ ᱦᱩᱭᱩᱜ ᱜᱮᱭᱟ, ᱱᱚᱶᱟ ᱦᱚ ᱢᱤᱫ ᱴᱟᱝ ᱴᱨᱟᱠᱴᱚᱨ ᱛᱮ ᱥᱤᱭ ᱨᱮᱱᱟᱜ ᱢᱤᱫ ᱴᱟᱝ ᱵᱟᱹᱲᱤᱡ ᱫᱤᱠ ᱠᱟᱱᱟ᱾ ᱜᱚᱴᱟᱭ ᱥᱤᱭᱟ ᱢᱮᱱᱠᱷᱟᱱ ᱫᱷᱟᱨᱮ ᱨᱮ ᱞᱟᱹᱜᱤᱫ ᱟᱨ ᱦᱚᱸ ᱟᱢ ᱮ ᱠᱷᱟᱹᱴᱱᱤ ᱪᱚ ᱢᱮᱜᱮᱭᱟ,
ᱦᱮᱸ ᱜᱚᱝᱠᱮ ᱟᱞᱤᱧ ᱞᱤᱧ ᱦᱮᱸ ᱦᱮᱸ ᱟᱞᱤᱧ ᱞᱤᱧ ᱧᱮᱞ ᱵᱟᱲᱟ ᱠᱟᱜᱼᱟ ᱠᱤᱪᱷᱩ ᱦᱮᱸ ᱠᱤᱪᱷᱩ ᱴᱨᱟᱠᱴᱚᱨ ᱰᱟᱭᱵᱷᱟᱨ ᱠᱚᱫᱚ ᱢᱟᱱᱮ ᱡᱩᱫᱤ ᱚᱱᱠᱟ ᱠᱟᱹᱢᱤ ᱠᱚ ᱵᱟᱝ ᱛᱟᱦᱮᱱ ᱛᱟᱠᱚᱣᱟ ᱛᱚ ᱢᱟᱱᱮ ᱢᱤᱫᱴᱟᱝ ᱵᱟᱨᱮᱭᱟ ᱵᱟᱹᱫᱽ ᱜᱮ ᱥᱟᱵ ᱟᱠᱟᱫ ᱟᱭ ᱠᱟᱹᱢᱤ ᱠᱚ, ᱛᱟᱦᱚᱞᱮ ᱫᱚ ᱟᱲᱮ ᱫᱷᱟᱨᱮ ᱦᱚᱸ ᱱᱟᱯᱟᱭ ᱜᱮ ᱠᱚ ᱥᱤᱭᱟ ᱜᱚᱢᱠᱮ ᱚᱱᱮ ᱢᱟᱜ ᱠᱚᱫᱚ ᱵᱟᱝ ᱦᱩᱭᱩᱜᱼᱟ, ᱟᱫᱚ ᱠᱤᱪᱷᱩ ᱢᱟᱱᱮ ᱱᱮᱛᱟᱨ ᱫᱚ ᱡᱷᱚᱛᱚ ᱜᱮ ᱟᱞᱚᱯ ᱡᱤᱱᱤᱥ ᱫᱚ ᱛᱟᱦᱮᱱ ᱛᱟᱠᱚᱣᱟ ᱢᱟᱱᱮ ᱡᱷᱚᱛᱚ, ᱥᱤ ᱞᱮᱠᱷᱟᱱ ᱟᱹᱰᱤ ᱜᱟᱱ ᱯᱚᱭᱥᱟ ᱦᱩᱭᱩᱜ ᱛᱟᱭᱟ ᱢᱤᱫ ᱫᱤᱱ ᱨᱮ, ᱟᱫᱚ ᱚᱱᱟ ᱠᱷᱟᱹᱛᱤᱨ ᱩᱱᱟ. ᱩᱱᱟᱹᱜ ᱵᱷᱟᱹᱜᱤ ᱫᱚ ᱪᱮᱦᱨᱟ ᱫᱚ ᱵᱟᱠᱚ ᱥᱤᱭᱟ ᱜᱮ ᱥᱤ ᱤᱫᱤ ᱠᱮᱫᱟ ᱟᱨ ᱟᱨᱦᱚ ᱮᱴᱟᱜ ᱦᱚᱲᱟᱜ ᱵᱩᱫᱽ ᱛᱤ ᱪᱟᱞᱟᱭᱱᱟ,
ᱟᱪᱪᱷᱟ ᱜᱚᱝᱠᱮ ᱮᱠᱫᱚᱢ ᱵᱷᱟᱹᱜᱤ ᱠᱟᱛᱷᱟ ᱵᱤᱱ ᱞᱟᱹᱭ ᱟᱠᱟᱫᱟ ᱱᱚᱣᱟ ᱞᱚᱵᱽ ᱞᱚᱵᱽ ᱡᱤᱱᱤᱥ ᱠᱚ ᱡᱷᱚᱛᱚ ᱦᱚᱲᱟᱜ ᱜᱮ ᱢᱮᱱᱟᱜᱼᱟ ᱜᱚᱝᱠᱮ, ᱜᱚᱝᱠᱮ ᱢᱤᱫ ᱫᱤᱠ ᱛᱮ ᱞᱟᱹᱭ ᱜᱟᱱᱚᱜᱼᱟ ᱜᱟᱹᱰᱤ ᱰᱟᱵ ᱜᱟᱹᱰᱤ ᱰᱟᱭᱵᱷᱟᱨ ᱠᱚᱫᱚ ᱢᱟᱱᱮ ᱞᱚᱜᱚᱱ ᱞᱚᱜᱚᱱ ᱥᱤ ᱠᱟᱛᱮᱫ ᱟᱡ ᱡᱮᱢᱚᱱ ᱟᱹᱰᱤᱜᱟᱱ ᱟᱹᱰᱤ ᱵᱟᱹᱲᱛᱤ, ᱦᱚᱲᱟᱜ ᱮ ᱥᱤ ᱫᱟᱲᱮᱭᱟᱜ ᱢᱟ ᱚᱱᱟᱜᱮᱭ ᱪᱮᱥᱴᱟᱭᱟ ᱡᱟᱦᱟᱸᱛᱮ ᱟᱡᱟᱜ ᱯᱩᱭᱥᱟᱹ ᱡᱟᱹᱥᱛᱤ ᱪᱟᱞᱟᱜ ᱛᱟᱭᱢᱟ ᱚᱱᱟᱜᱮ ᱪᱮᱥᱴᱟᱭᱟᱭ, ᱱᱟᱥᱮ ᱱᱟᱥᱮ ᱱᱟᱥᱮ ᱱᱟᱥᱮ ᱥᱤ ᱤᱫᱤᱭᱟᱭ ᱚᱠᱟᱨᱮ ᱥᱤ ᱵᱟᱡᱟᱣ ᱠᱮᱫ ᱠᱷᱟᱱᱮ ᱵᱟᱡᱟᱣ ᱠᱮᱫᱼᱟ ᱟᱨ ᱵᱟᱝᱠᱷᱟᱱ ᱫᱚ ᱛᱟᱦᱮᱭᱮᱱ ᱠᱷᱟᱱ ᱛᱟᱦᱮᱸ ᱭᱮᱱᱟ,
ᱦᱮᱸ ᱦᱮᱸ,
ᱜᱚᱝᱠᱮ ᱱᱚᱝᱠᱟ ᱫᱚ ᱟᱹᱰᱤ ᱜᱟᱱ ᱵᱟᱹᱫᱽ ᱵᱟᱹᱫᱽ ᱵᱟᱹᱭᱦᱟᱹᱲ ᱠᱚᱨᱮ ᱧᱮᱞ ᱟᱠᱟᱱ ᱜᱮᱭᱟ, ᱟᱨ ᱜᱚᱝᱠᱮ ᱡᱟᱦᱟᱸ ᱟᱹᱵᱤᱱ ᱚᱱᱟ ᱡᱟᱦᱟᱸ ᱟᱹᱵᱤᱱ ᱵᱤᱱ ᱞᱟᱹᱭ ᱠᱮᱜᱼᱟ ᱜᱟᱹᱰᱤ ᱯᱷᱟᱥᱟᱣ ᱨᱮᱱᱟᱜ ᱥᱮ ᱜᱟᱹᱰᱤ ᱞᱟᱹᱛᱷᱤ ᱫᱚᱦᱚ ᱨᱮᱱᱟᱜ, ᱚᱱᱟ ᱫᱚ ᱜᱷᱩᱴᱩ ᱵᱟᱹᱫᱽ ᱠᱚᱨᱮ ᱦᱚᱸ ᱵᱟᱝ ᱦᱩᱭᱩᱜ ᱜᱮᱭᱟ ᱟᱹᱵᱤᱱ ᱵᱤᱱ ᱵᱟᱲᱟᱭ ᱜᱮᱭᱟ ᱢᱮᱱᱠᱷᱟᱱ ᱟᱵᱚ ᱡᱟᱦᱟᱸ ᱱᱚᱣᱟ ᱜᱟᱹᱦᱤᱨ ᱜᱟᱹᱦᱤᱨ ᱡᱟᱭᱜᱟ ᱨᱮ ᱵᱟᱹᱫᱽ ᱢᱮᱱᱟᱜ ᱠᱚᱣᱟ ᱡᱟᱦᱟᱸ ᱠᱚᱨᱮ ᱫᱚ ᱢᱟᱱᱮ ᱫᱤᱱᱟᱹᱢ ᱜᱮ ᱫᱟᱜ ᱦᱚᱴᱟᱛ ᱛᱮ ᱵᱟᱝ ᱟᱸᱡᱮᱫᱚᱜᱼᱟ ᱥᱮ ᱛᱟᱦᱮᱸ ᱫᱚᱦᱚᱜ ᱜᱮᱭᱟ, ᱱᱚᱨᱚᱢ ᱜᱮ ᱛᱟᱦᱮᱸᱱᱟ ᱚᱱᱠᱟᱱ ᱵᱟᱹᱫᱽ ᱠᱚᱨᱮ ᱫᱚ ᱜᱟᱹᱰᱤ ᱢᱤᱫ ᱫᱷᱟᱣ ᱞᱟᱹᱛᱷᱤᱟᱹᱣ ᱞᱮᱱᱠᱷᱟᱱ ᱚᱱᱟ ᱩᱰᱩᱠ ᱞᱟᱹᱜᱤᱫ ᱜᱮ ᱢᱟᱱᱮ ᱢᱚᱬᱮ ᱛᱩᱨᱩᱭ ᱫᱤᱱ ᱥᱚᱢᱚᱭ ᱞᱟᱜᱟᱣ ᱜᱚᱫᱚᱜ ᱜᱤᱭᱟ ᱢᱟᱡᱮ ᱥᱟᱡᱮ, ᱟᱫᱚ ᱜᱚᱝᱠᱮ ᱚᱱᱠᱟᱱᱟᱜ ᱚᱱᱠᱟᱱᱟᱜ ᱵᱩᱨᱫᱽᱫᱷᱤ ᱡᱩᱫᱤ ᱵᱮᱤᱱ ᱵᱟᱲᱟᱭᱟ ᱱᱟᱥᱮᱱᱟᱜ ᱚᱱᱟ ᱞᱟᱹᱭ ᱞᱟᱹᱛᱷᱤᱭᱟᱹ ᱜᱟᱹᱰᱤ ᱡᱩᱫᱤ ᱩᱰᱩᱠ ᱜᱟᱱᱚᱜ-ᱟ ᱚᱱᱠᱟᱱᱟᱜ ᱵᱫᱽᱫᱷᱤ ᱡᱩᱫᱤ ᱵᱤᱱ ᱞᱟᱹᱭ ᱫᱟᱲᱭᱟᱜ-ᱟ ᱱᱟᱥᱮᱱᱟᱜ ᱞᱟᱹᱭ ᱵᱤᱱ ᱥᱮ,
ᱦᱮᱸ ᱱᱚᱣᱟ ᱩᱰᱩᱠ ᱜᱟ. ᱰ ᱜᱟᱹᱰᱤ ᱫᱚ ᱞᱟᱹᱛᱷᱤᱭᱟᱹ ᱜᱟᱹᱰᱤ ᱫᱚ ᱩᱰᱩᱠ ᱜᱟᱱᱚᱜ ᱜᱮᱭᱟ ᱮ ᱱᱤᱛᱚᱜ ᱫᱟᱜ ᱴᱨᱟᱠᱴᱚᱨ ᱰᱨᱟᱭᱵᱷᱟᱨ ᱠᱚ ᱢᱟᱱᱮ ᱤᱫᱤ ᱛᱚᱨᱟᱭᱟᱠᱚ ᱢᱟᱱᱮ ᱵᱟᱲᱟᱭᱟ ᱠᱚ ᱡᱚᱠᱷᱚᱱ ᱜᱟᱹᱦᱤᱨ ᱵᱟᱹᱛᱨᱤ ᱥᱤᱭ ᱦᱩᱭᱩᱜᱼᱟ, ᱢᱟᱱᱮ ᱠᱟᱴᱷ ᱠᱚᱠᱚ ᱤᱫᱤ ᱛᱚᱨᱟᱭᱮᱫ ᱟ ᱢᱟᱨᱟᱝ ᱢᱟᱨᱟᱝ ᱠᱟᱴᱷ ᱟᱫᱚ ᱚᱱᱟ ᱠᱟᱴᱷ ᱠᱚ ᱞᱟᱜᱟᱣ ᱠᱟᱛᱮ ᱮ ᱟᱫᱚ ᱪᱮᱫᱠᱟ ᱵᱟᱵᱮᱨ ᱛᱮᱠᱚ ᱵᱮᱫᱷᱟᱣ-ᱟ ᱚᱱᱟ ᱫᱚ ᱴᱟᱠᱴᱚᱨ ᱰᱟᱭᱵᱟᱨ ᱜᱮ ᱡᱩᱫᱤ ᱵᱤᱱ ᱠᱩᱞᱤ ᱠᱮᱠᱚᱣᱟ ᱵᱷᱟᱜᱤ ᱠᱩ ᱞᱟᱹᱭ ᱫᱟᱲᱮᱭᱟᱜ ᱟᱹᱞᱤᱧ ᱫᱚ ᱧᱮᱞ ᱠᱟᱜ ᱠᱚᱣᱟ ᱚᱱᱠᱟ ᱜᱮᱞᱤᱧ ᱞᱮᱭᱟᱵᱤᱱ
ᱟᱪᱷᱟ ᱜᱚᱢᱠᱮ ᱮᱠᱫᱚᱢ ᱡᱚᱛᱷᱟᱛ ᱠᱟᱛᱷᱟ ᱵᱤᱱ ᱢᱮᱱ ᱟᱠᱟᱫᱟ, ᱟᱨ ᱜᱚᱢᱠᱮ ᱜᱚᱢᱠᱮ ᱟᱹᱵᱤᱱ ᱡᱟᱦᱟᱸ ᱠᱟᱴᱷ ᱨᱮᱱᱟᱜ ᱠᱟᱛᱷᱟ ᱵᱤᱱ ᱞᱟᱹᱭ ᱠᱮᱫᱟ ᱜᱚᱢᱠᱮ ᱚᱱᱟ ᱫᱚ ᱠᱟᱴᱷᱨᱮ ᱮᱠ ᱠᱟᱴᱷ ᱫᱚ ᱜᱟᱰᱤ ᱛᱮᱜᱮᱠᱚ ᱤᱫᱤ ᱛᱟᱨᱟᱭᱟ ᱥᱮ ᱜᱚᱜ ᱠᱟᱛᱮᱜ ᱠᱚ ᱤᱫᱤᱭᱟ
ᱦᱮᱸ ᱟᱵᱚ ᱥᱤᱭᱟ ᱮ ᱰᱟᱭᱵᱟᱨ ᱢᱟ ᱢᱤᱫ ᱦᱚᱲ ᱦᱮᱸ ᱰᱟᱭᱵᱟᱨ ᱢᱤᱫ ᱦᱚᱲ, ᱟᱨ ᱡᱟᱦᱟᱸᱭ ᱢᱟᱱᱮ ᱛᱟᱦᱮᱱ ᱜᱤᱭᱟ ᱢᱤᱫᱴᱟᱝ ᱢᱟᱱᱮ ᱠᱚᱱᱴᱨᱟᱠᱴᱟᱨ ᱞᱮᱠᱟᱱᱤᱡ ᱢᱟᱱᱮ ᱚᱱᱟ ᱴᱟᱭᱤᱢ ᱠᱚᱸᱭ ᱧᱮᱞᱟ ᱟᱵᱚ ᱢᱟ ᱴᱟᱠᱴᱟᱨ ᱛᱮᱵᱚ ᱥᱤᱨ ᱥᱤ ᱪᱚᱭᱟ ᱚᱱᱠᱟ ᱢᱟ ᱡᱮ ᱥᱤ ᱯᱩᱨᱟᱹᱣ ᱢᱮ ᱵᱟᱹᱫ ᱨᱮ ᱱᱤᱱᱟᱹᱜ ᱯᱚᱭᱥᱟᱭ ᱦᱟᱛᱟᱣ-ᱟ ᱚᱱᱠᱟ ᱫᱚ ᱵᱟᱝ-ᱟ, ᱱᱮᱛᱟᱨ ᱢᱟ ᱡᱟᱦᱟᱸ ᱧᱮᱞᱚᱜ ᱠᱟᱱᱟ ᱡᱮ ᱴᱟᱭᱤᱢ ᱴᱟᱭᱤᱢ ᱯᱤᱪᱷᱤ ᱯᱚᱭᱥᱟ ᱠᱚ ᱦᱟᱛᱟᱣ ᱮᱫᱟ, ᱟᱫᱚ ᱩᱱᱤ ᱡᱟᱦᱟᱸᱭ ᱴᱟᱭᱤᱢ ᱠᱚᱭ ᱧᱮᱞ ᱵᱟᱲᱟᱭᱟ ᱠᱷᱟᱛᱟ ᱠᱚᱨᱮ ᱚᱞ ᱵᱟᱲᱟᱭᱟ ᱮᱛᱮ ᱜᱚᱝᱠᱮ ᱩᱱᱤ ᱜᱮ ᱤᱫᱤ ᱛᱟᱨᱟᱭᱟᱭ, ᱠᱟᱨ ᱫᱚ ᱜᱚᱢᱠᱮ ᱟᱵᱤᱱ ᱡᱟᱦᱟᱸ ᱵᱤᱱ ᱢᱚᱱᱮ ᱮᱫᱼᱟ ᱡᱮ ᱟᱹᱰᱤ ᱢᱟᱨᱟᱝ ᱠᱟᱴ ᱚᱱᱠᱟ ᱫᱚ ᱵᱟᱝ ᱟ ᱮ ᱢᱩᱰᱮᱞ ᱞᱮᱠᱟᱱᱟᱜ ᱮ ᱛᱤᱱ ᱯᱷᱩᱴ ᱜᱟᱱ ᱡᱷᱟᱹᱞᱚᱜ-ᱟ ᱤᱱᱟᱹ ᱤᱱ ᱢᱟᱨᱟᱝ ᱠᱟᱴᱷ ᱠᱚ ᱤᱫᱤ ᱛᱚᱨᱟᱭᱟ ᱵᱟᱨᱟᱭᱟ ᱜᱟᱱ,
ᱟᱪᱪᱷᱟ ᱜᱚᱝᱠᱮ ᱮᱠᱫᱚᱢ ᱴᱷᱤᱠ ᱴᱷᱤᱠ ᱠᱟᱛᱷᱟ ᱵᱤᱱ ᱞᱟᱹᱭ ᱠᱟᱫᱟ ᱟᱹᱞᱤᱧ ᱟᱹᱞᱤᱧ ᱟᱹᱞᱤᱧ ᱫᱚᱞᱤᱧ ᱢᱚᱱᱮᱭᱮᱫ ᱛᱟᱦᱮᱸᱫ ᱢᱟᱨᱟᱝ ᱧᱚᱜᱟᱜ ᱠᱟᱴ ᱢᱮᱱᱠᱷᱟᱱ ᱟᱵᱤᱱ ᱡᱟᱦᱟᱸ ᱵᱤᱱ ᱞᱟᱹᱭ ᱵᱩᱡᱷᱟᱹᱣᱟᱫ ᱞᱤᱧᱟᱹ ᱟᱹᱰᱤ ᱱᱟᱯᱟᱭ ᱛᱮᱞᱤᱧ ᱵᱩᱡᱷᱟᱹᱣ ᱠᱮᱫᱮᱜᱼᱟ ᱠᱟᱴᱷ ᱫᱚ ᱛᱚᱵᱮ ᱦᱩᱰᱤᱧ ᱥᱟᱭᱤᱡᱟᱜ ᱜᱮᱠᱚ ᱤᱫᱤᱭᱟ
ᱦᱮᱸ
ᱢᱟᱱᱮ ᱢᱤᱫ ᱦᱚᱲ ᱡᱟᱦᱟᱸ ᱞᱮᱠᱟᱛᱮ ᱜᱚᱫ ᱤᱫᱤ ᱫᱟᱲᱮᱭᱟᱜ ᱢᱟ ᱚᱱᱮ ᱚᱱᱠᱟᱱᱟᱜ
ᱦᱮᱸ ᱴᱷᱤᱠ ᱴᱷᱤᱠ ᱴᱷᱤᱠ
ᱜᱚᱢᱠᱮ ᱛᱚᱵᱮ ᱛᱚᱵᱮ ᱜᱟᱹᱰᱤ ᱜᱟᱹᱰᱤ ᱩᱰᱩᱠ ᱞᱟᱹᱜᱤᱫ ᱨᱮᱱᱟᱜ ᱵᱮᱵᱚᱥᱛᱷᱟ ᱢᱮᱱᱟᱜᱼᱟ ᱴᱷᱤᱠ ᱜᱮᱭᱟ ᱜᱚᱝᱠᱮ ᱟᱵᱤᱱ ᱡᱟᱦᱟᱸ ᱵᱤᱱ ᱢᱚᱱᱮᱭᱮᱫᱟ ᱴᱨᱟᱠᱴᱚᱨ ᱛᱮ ᱥᱤ ᱵᱷᱟᱹᱜᱤᱭᱟ ᱥᱮ ᱟᱵᱚ ᱱᱚᱣᱟ ᱱᱟᱦᱮᱞ ᱛᱮᱵᱚᱱ ᱥᱤ ᱞᱮᱠᱷᱟᱱ ᱱᱟᱯᱟᱭᱟ ᱚᱠᱟᱴᱟᱜ ᱛᱮ ᱵᱷᱟᱜᱤ ᱪᱟᱥ ᱦᱩᱭᱩᱜᱼᱟ ᱥᱮ ᱚᱠᱟᱴᱟᱜ ᱛᱮ ᱠᱚᱢ ᱠᱷᱚᱨᱪᱟ
ᱦᱮᱸ ᱟᱫᱚ ᱟᱹᱞᱤᱧ ᱢᱟ ᱩᱱᱟᱹᱜ ᱪᱟᱹᱥᱤ ᱩᱱᱟᱹᱜ ᱢᱟᱨᱟᱝ ᱪᱟᱹᱥᱤ ᱦᱚᱲ ᱢᱟ ᱵᱟᱝ ᱠᱟᱱᱟᱞᱤᱧ ᱚᱱᱠᱟ ᱴᱷᱤᱠ ᱴᱷᱟᱠ ᱵᱟᱹᱞᱤᱧ ᱞᱟᱹᱭ ᱫᱟᱲᱮᱭᱟᱜᱼᱟ ᱠᱤᱱᱛᱩ ᱛᱤᱱᱟᱹᱜ ᱞᱤᱧ ᱵᱟᱲᱟᱭᱟ ᱩᱱᱟᱹᱜ ᱫᱚ ᱞᱤᱧ ᱞᱟᱹᱭᱮᱫ ᱜᱮᱭᱟᱱᱟᱜ ᱢᱟᱱᱮ ᱡᱮᱞᱮᱠᱟ ᱟᱵᱚ ᱧᱮᱞᱟ ᱴᱟᱨᱟᱠᱴᱚᱨ ᱛᱮ ᱥᱤ ᱦᱮᱛᱚ ᱥᱤ ᱫᱚ ᱥᱤ ᱜᱮ ᱵᱷᱟᱜᱤ ᱜᱮ ᱥᱤᱭᱟ ᱟᱫᱚ ᱢᱮᱱᱠᱷᱟᱱ ᱧᱮᱞᱵᱤᱱ ᱴᱨᱟᱠᱴᱟᱨ ᱥᱤ ᱯᱩᱨᱟᱹ ᱠᱮᱫ ᱛᱮ ᱢᱟᱱᱮ ᱵᱟᱹᱫᱽ ᱨᱮ ᱜᱟᱹᱰᱤ ᱫᱚᱦᱚ ᱠᱟᱫᱟᱭ ᱟᱫᱚ ᱧᱮᱞ ᱢᱮ ᱡᱟᱦᱟᱸ ᱜᱮ ᱴᱤᱯᱤᱱᱚᱜ ᱠᱟᱱᱟ ᱠᱤᱢᱵᱟ ᱱᱟᱥᱛᱟᱜ ᱠᱟᱱᱟᱭ ᱟᱫᱚ ᱧᱮᱞ ᱵᱮᱱ ᱜᱟᱹᱰᱤ ᱠᱚᱨᱮᱱᱟᱜ ᱥᱩᱱᱩᱢ ᱫᱚ ᱚᱱᱟ ᱵᱟᱹᱫᱽ ᱠᱚᱨᱮ ᱡᱚᱨᱚᱜ ᱜᱮᱭᱟ ᱟᱫᱚ ᱚᱱᱟ ᱥᱩᱱᱩᱢ ᱠᱚ ᱵᱟᱹᱫᱽ ᱠᱚᱨᱮ ᱡᱚᱨᱚ ᱞᱮᱱᱠᱷᱟᱱ ᱚᱱᱟ ᱠᱚᱨᱮ ᱚᱱᱠᱟ ᱥᱩᱱᱩᱢ ᱠᱚᱫᱚ ᱵᱟᱲᱟᱭᱟᱵᱤᱱ ᱠᱤᱢᱮᱠᱮᱞ ᱠᱚ ᱛᱟᱦᱮᱱᱟ ᱟᱨᱦᱚᱸ ᱦᱩᱲᱩ ᱠᱚ ᱵᱟᱝ ᱦᱩᱭᱩᱜ-ᱟ ᱚᱱᱟ ᱡᱟᱭᱜᱟ ᱨᱮ
ᱟᱪᱪᱷᱟ ᱜᱚᱝᱠᱮ ᱮᱠᱫᱚᱢ ᱡᱚᱛᱷᱟᱛ ᱵᱤᱱ ᱢᱮᱱ ᱟᱠᱟᱫᱟ ᱡᱟᱦᱟᱸ ᱵᱤᱱ ᱢᱮᱱ ᱟᱠᱟᱫᱟ ᱥᱩᱱᱩᱢ ᱠᱤᱱᱛᱩ ᱥᱩᱱᱩᱢ ᱫᱚ ᱱᱚᱣᱟ ᱫᱚ ᱜᱟᱹᱰᱤ ᱥᱩᱱᱩᱢ ᱜᱟᱹᱰᱤ ᱥᱩᱱᱩᱢ ᱫᱚ ᱠᱷᱟᱨᱟᱯ ᱢᱟ ᱠᱷᱟᱨᱟᱯ ᱜᱮᱭᱟ ᱥᱟᱶᱛᱮ ᱟᱵᱚ ᱱᱚᱣᱟ ᱡᱚᱢᱼᱧᱩ ᱥᱩᱱᱩᱢ ᱦᱚᱸ ᱦᱚᱲᱢᱚ ᱨᱮ ᱟᱹᱰᱤ ᱜᱟᱱ ᱜᱮ ᱠᱷᱟᱨᱟᱯᱟ ᱾ ᱢᱮᱱᱠᱷᱟᱱ ᱡᱟᱦᱟᱸ ᱴᱟᱜ ᱵᱤᱱ ᱞᱟᱹᱭ ᱚᱪᱚᱭᱫᱟ ᱟᱹᱵᱤᱱ ᱵᱟᱹᱫ ᱨᱮ ᱥᱩᱱᱩᱢ ᱠᱚ ᱡᱚᱨᱚ ᱞᱮᱱ ᱠᱷᱟᱼ ᱴᱮᱱ, ᱠᱷᱟᱨᱟᱯᱚᱜᱼᱟ ᱢᱮᱱᱠᱷᱟᱱ ᱚᱱᱟ ᱥᱩᱱᱩᱢ ᱠᱚ ᱡᱩᱫᱤ ᱵᱟᱞᱴᱤ ᱠᱚᱛᱮ ᱩᱰᱩᱠ ᱜᱟᱱᱚᱜᱼᱟ ᱛᱟᱦᱞᱮ ᱱᱟᱯᱟᱭᱚᱜᱼᱟ ᱥᱮ ᱵᱟᱝ
ᱜᱚᱝᱠᱮ ᱦᱚᱲᱟᱜ ᱜᱟᱹᱰᱤ ᱨᱮᱱᱟᱜ ᱥᱩᱱᱩᱢ ᱵᱤᱱ ᱩᱰᱩᱠᱟ ᱚᱱᱟ ᱫᱚ ᱵᱷᱟᱜᱤ ᱵᱟᱝ ᱠᱟᱱᱟ ᱥᱮ, ᱚᱱᱟ ᱰᱟᱭᱵᱟᱨ ᱠᱚᱠᱚ ᱛᱟᱦᱮᱸᱱᱟ ᱡᱩᱫᱤ ᱠᱚ ᱧᱮᱞ ᱵᱤᱱᱟ? ᱦᱮᱸ ᱟᱵᱤᱱᱟᱜ ᱵᱷᱟᱜᱤ ᱚᱱᱠᱟ ᱵᱟᱝ ᱦᱩᱭᱩᱜᱼᱟ᱾ ᱚᱱᱟᱛᱮ ᱦᱚᱲᱟᱜ ᱥᱩᱱᱩᱢ ᱠᱚᱫᱚ ᱩᱰᱩᱠ ᱫᱚ ᱵᱟᱝ ᱵᱷᱟᱹᱜᱤᱭᱟ, ᱚᱸᱰᱮ ᱠᱷᱚᱱᱟᱜ ᱪᱟᱜ ᱮᱢ ᱩᱰᱩᱠᱟ ᱮᱸ ᱡᱟᱦᱟᱸ ᱨᱮ ᱡᱚᱨᱚ ᱠᱟᱱᱟ ᱚᱛ ᱨᱮ ᱢᱟᱱᱮ ᱦᱟᱹᱨ ᱜᱤᱲᱤ ᱨᱮᱦᱚᱸᱢ ᱢᱟᱱᱮ ᱢᱚᱴᱟᱼᱢᱩᱴᱤ ᱚᱛ ᱨᱮ ᱢᱟᱱᱮ ᱢᱮᱥᱟ ᱩᱛᱟᱹᱨᱚᱜᱼᱟ᱾ ᱢᱟᱱᱮ ᱵᱷᱤᱛᱤᱨ ᱵᱚᱞᱚ ᱩᱛᱟᱹᱨᱚᱜᱼᱟ, ᱟᱨᱠᱤ ᱞᱚᱥᱚᱫ ᱨᱮ ᱚᱱᱟ ᱵᱚᱞ ᱢᱮᱥᱟ ᱞᱮᱱᱠᱷᱟᱱ ᱞᱚᱥᱚᱫ ᱫᱚ ᱚᱱᱟ ᱠᱷᱟᱨᱟᱯᱚᱜᱼᱟ᱾ ᱢᱟᱱᱮ ᱞᱚᱥᱚᱫ ᱠᱚ ᱢᱟᱱᱮ ᱤᱭᱟᱹᱜᱼᱟ, ᱚᱸᱰᱮ ᱫᱟᱨᱮ ᱠᱚᱦᱚᱸ ᱵᱟᱝ ᱩᱰᱩᱠᱚᱜᱼᱟ, ᱚᱱᱮ ᱚᱱᱠᱟ ᱥᱤᱥᱴᱮᱢ ᱦᱩᱭᱩᱜᱼᱟ᱾
ᱟᱪᱪᱷᱟ ᱜᱚᱝᱠᱮ ᱮᱠᱫᱚᱢ ᱡᱚᱛᱷᱟᱛ ᱠᱟᱛᱷᱟ ᱜᱮ ᱢᱮᱱᱮᱫ ᱠᱟᱱᱟ᱾ ᱜᱚᱝᱠᱮ ᱠᱟᱛᱷᱟ ᱫᱚ ᱦᱩᱭᱩᱜ ᱠᱟᱱᱟ ᱪᱟᱥᱵᱟᱥ ᱢᱟ ᱱᱟᱯᱟᱭ ᱛᱮᱜᱮ ᱦᱩᱭᱩᱜ ᱠᱟᱱ ᱜᱮᱭᱟ, ᱱᱟᱦᱟᱜ ᱠᱷᱚᱱᱟᱜ᱾ ᱯᱟᱹᱦᱤᱞ ᱠᱷᱚᱱᱟᱜ ᱟᱨᱟᱢᱵᱷᱚ ᱠᱟᱛᱮᱫ ᱱᱤᱛ ᱫᱷᱟᱹᱨᱤᱡ ᱛᱮ ᱟᱭᱢᱟ ᱟᱭᱢᱟ ᱩᱱᱱᱚᱛᱚ ᱡᱚᱱᱛᱨᱚᱯᱟᱛᱤ ᱩᱰᱩᱠ ᱟᱠᱟᱱᱟ᱾ ᱯᱩᱭᱞᱩ ᱛᱟᱦᱮᱸ ᱠᱟᱱᱟ ᱯᱟᱣᱟᱨ ᱴᱤᱞᱟᱨ ᱦᱩᱰᱤᱧ, ᱦᱩᱰᱤᱧ ᱧᱚᱜᱟᱜ ᱡᱚᱱᱛᱨᱚ ᱡᱟᱦᱟᱸᱴᱟᱜ ᱯᱟᱣᱟᱨ ᱴᱤᱞᱟᱨ ᱛᱟᱦᱮᱸ ᱠᱟᱱᱟ ᱯᱟᱣᱟᱨ ᱴᱤᱞᱟᱨ ᱠᱷᱚᱱᱟᱜ ᱱᱤᱛᱚᱜ ᱞᱚᱴᱟᱨ ᱡᱟᱸ ᱫᱚ ᱯᱷᱳᱨ ᱩᱭᱞᱟᱨᱼᱼ ᱢᱟᱱᱮ ᱯᱩᱱᱭᱟ ᱪᱟᱠᱟ ᱨᱮᱜᱮ ᱡᱟᱦᱟᱸᱴᱟᱜ ᱫᱟᱲᱮ ᱢᱮᱱᱟᱜ ᱠᱟᱱᱟ ᱚᱱᱠᱟᱱᱟᱜ ᱟᱨᱦᱚᱸ ᱟᱥᱟᱭᱟᱞᱤᱧ ᱟᱨᱚ ᱱᱚᱝᱠᱟᱱᱟᱜ ᱟᱭᱢᱟ ᱟᱭᱢᱟ ᱢᱟᱨᱟᱝ ᱢᱟᱨᱟᱝᱱᱟᱜ ᱡᱚᱱᱛᱨᱚ ᱛᱮᱭᱟᱨᱚᱜᱼᱟ ᱢᱮᱱᱠᱷᱟᱱ ᱜᱚᱝᱠᱮ ᱟᱛᱩ ᱴᱚᱞᱟ ᱨᱮᱱᱟᱜ ᱥᱤᱠᱠᱷᱟ ᱵᱮᱵᱚᱥᱛᱷᱟ ᱥᱮ ᱟᱯᱮ ᱟᱛᱩ ᱨᱮ ᱚᱠᱟ ᱞᱮᱠᱟᱱ ᱜᱤᱫᱽᱨᱟᱹ ᱠᱚ ᱪᱮᱜ ᱞᱮᱠᱟ ᱠᱚ ᱯᱟᱲᱦᱟᱜ ᱠᱟᱱᱟ ᱥᱚᱢᱟᱡᱽ ᱚᱠᱟᱞᱮᱠᱟᱱ ᱛᱟᱯᱮᱭᱟ᱾ ᱱᱟᱥᱮᱱᱟᱜ ᱵᱮᱤᱱ ᱞᱟᱹᱭ ᱫᱟᱲᱭᱟᱜᱼᱟ᱾
ᱦᱮᱸ ᱢᱟᱱᱮ ᱟᱞᱮ ᱥᱚᱢᱟᱡᱽ ᱧᱮᱞ ᱞᱮᱠᱷᱟᱱ ᱫᱚ ᱟᱹᱰᱤ ᱜᱮ ᱨᱟᱥᱤ ᱟᱹᱛᱩ ᱠᱟᱱᱟᱞᱮ ᱟᱞᱮ ᱫᱚ᱾ ᱡᱟᱦᱟᱱᱟᱜ ᱜᱮ ᱮᱱᱮᱡ ᱥᱮᱨᱮᱧ ᱟᱠᱷᱲᱟ ᱟᱹᱰᱤ ᱞᱮ ᱥᱤᱨᱤᱡᱚᱱ ᱜᱮᱭᱟ᱾ ᱟᱨ ᱱᱚᱜᱼᱚᱭ ᱡᱮ ᱚᱞᱚᱜ ᱯᱟᱲᱦᱟᱣ ᱤᱫᱤ ᱠᱟᱛᱮ ᱵᱮᱱ ᱞᱟᱹᱭ ᱞᱮᱠᱷᱟᱱ ᱟᱞᱮ ᱱᱚᱛᱮ ᱨᱮᱱ ᱜᱤᱫᱨᱟᱹ ᱫᱚ ᱢᱟᱱᱮ ᱠᱟᱹᱴᱤᱡ ᱠᱷᱚᱱᱟᱜ ᱜᱮ ᱚᱞᱚᱜ ᱦᱚᱲ ᱫᱚ ᱟᱹᱰᱤ ᱢᱟᱱᱮ ᱡᱮᱛ ᱛᱟᱦᱮᱸᱱ ᱛᱟᱠᱚᱣᱟ ᱟᱨ ᱟᱞᱮ ᱦᱚᱸ ᱚᱱᱠᱟ ᱜᱮ ᱠᱟᱹᱴᱤᱡ ᱛᱚ ᱟᱫᱚ ᱵᱷᱟᱹᱜᱤ ᱜᱮᱞᱮ ᱯᱟᱲᱟᱣ ᱦᱮᱡ ᱟᱠᱟᱱᱟ, ᱟᱫᱚ ᱦᱮᱸ ᱦᱮᱸ ᱦᱮᱸ ᱮᱸ ᱢᱟᱱᱮ ᱟᱭᱩᱵ ᱵᱮᱲᱟ ᱠᱷᱟᱱ ᱜᱮ ᱥᱟᱱᱟᱢ ᱚᱲᱟᱜ ᱨᱮᱜᱮ ᱚᱱᱠᱟ ᱥᱟᱰᱮ ᱠᱚᱢ ᱟᱸᱡᱚᱢᱟ ᱯᱩᱨᱟᱹ ᱜᱩᱱ ᱜᱩᱱ ᱜᱩᱱ ᱜᱩᱱ ᱥᱟᱰᱮᱭᱟᱜᱼᱟ ᱚᱱᱟ ᱫᱚ ᱜᱤᱫᱽᱨᱟᱹ ᱯᱟᱲᱦᱟᱜᱼᱟ ᱱᱟᱯᱟᱭ ᱜᱮ ᱱᱟᱯᱟᱭ ᱜᱮᱠᱚ ᱯᱟᱲᱦᱟᱜ ᱠᱟᱱᱟ ᱟᱨ ᱱᱚᱜᱼᱚᱭ ᱱᱟᱦᱟᱜ ᱠᱤᱪᱷᱩ ᱟᱹᱰᱤᱜᱟᱱ ᱜᱤᱫᱽᱨᱟᱹ ᱜᱮ ᱱᱟᱯᱟᱭ ᱱᱟᱯᱟᱭᱸ ᱤᱥᱠᱩᱞ ᱠᱚᱨᱮ ᱠᱚ ᱵᱷᱩᱨᱛᱤ ᱟᱠᱟᱱᱟ ᱱᱟᱯᱟᱭ ᱱᱟᱯᱟᱭ ᱠᱚ ᱨᱮᱡᱟᱞᱴ ᱧᱮᱞ ᱵᱟᱲᱟ ᱦᱩᱭ ᱟᱠᱟᱱᱟ
ᱟᱪᱷᱟ ᱜᱚᱢᱠᱮ
ᱦᱮᱸ ᱚᱱᱟ ᱠᱚ ᱧᱮᱞᱛᱮ ᱢᱚᱱᱮᱨᱮ ᱨᱟᱹᱥᱠᱟᱹ ᱵᱩᱡᱷᱟᱹᱜᱼᱟ
ᱜᱚᱢᱠᱮ ᱛᱚᱵᱮ ᱟᱹᱵᱤᱱ ᱵᱤᱱ ᱞᱟᱹᱭ ᱦᱚᱪᱚᱭᱮᱫᱟ ᱟᱯᱮ ᱚᱱᱛᱮᱱᱟᱜ ᱟ. ᱛᱳ ᱥᱮ ᱟᱯᱮ ᱟ. ᱛᱳ ᱨᱮᱫᱚ ᱚᱞᱚᱜ ᱯᱟᱲᱦᱟᱜ ᱜᱤᱫᱽᱨᱟᱹ ᱫᱚ ᱢᱮᱱᱟᱜ ᱠᱚᱜᱮᱭᱟ ᱟᱨ ᱥᱟᱶᱛᱮ ᱟᱹᱭᱩᱵ ᱟᱠᱟᱱ ᱟᱭᱩᱵ ᱟᱠᱟᱱ ᱠᱷᱟᱱᱜᱮ ᱜᱩᱱ ᱜᱩᱱ ᱯᱟᱲᱦᱟᱣ ᱟᱸᱡᱚᱢ ᱟᱸᱡᱚᱢᱚᱜᱼᱟ
ᱦᱮᱸ ᱦᱮᱸ
ᱪᱟᱥᱵᱟᱥ ᱦᱚᱸ ᱱᱟᱯᱟᱭ ᱜᱮ ᱦᱳᱭᱳᱜᱼᱟ ᱢᱮᱱᱠᱷᱟᱱ ᱠᱟᱛᱷᱟ ᱫᱚ ᱦᱳᱭᱳᱜ ᱠᱟᱱᱟ ᱦᱩᱭᱩᱜ ᱠᱟᱱᱟ ᱜᱚᱝᱠᱮ ᱜᱩᱱ ᱜᱩᱱ ᱢᱟᱠᱚ ᱯᱟᱲᱦᱟᱜᱼᱟ ᱴᱷᱤᱠ ᱜᱮᱭᱟ ᱠᱤᱱᱛᱩ ᱜᱩᱱ ᱜᱩᱱ ᱮᱱᱮᱡ ᱥᱮᱨᱮᱧ ᱦᱩᱭᱩᱜ ᱟᱥᱮ ᱵᱟᱝᱟ
ᱦᱮᱸ ᱜᱚᱝᱠᱮ ᱯᱟᱲᱦᱟᱣ ᱫᱚᱞᱤᱧ ᱞᱟᱹᱭ ᱠᱮᱫ ᱜᱩᱱ ᱜᱩᱱ ᱥᱟᱲᱮᱭᱟ ᱡᱮᱞᱮᱠᱟ ᱟᱯᱮ ᱧᱮᱞ ᱞᱮᱠᱟ ᱠᱟᱹᱴᱤᱡ ᱜᱤᱫᱽᱨᱟᱹ ᱠᱚ ᱪᱮᱠᱟ ᱥᱟᱰᱮᱭᱟ ᱟᱨ ᱮᱱᱮᱡ ᱥᱮᱨᱮᱧ ᱫᱚ ᱚᱱᱠᱟ ᱫᱚ ᱵᱟᱝ ᱥᱟᱰᱮᱭᱟᱜᱼᱟ ᱜᱩᱱ ᱜᱩᱱ ᱠᱚᱫᱚ ᱮ ᱫᱚ ᱟᱵᱚ ᱫᱚ ᱥᱟᱱᱛᱟᱲ ᱠᱟᱱᱟ ᱵᱚᱱ ᱥᱟᱱᱛᱟᱲ ᱛᱩᱢᱫᱟᱜ ᱚᱱᱟᱛᱮ ᱛᱩᱢᱫᱟᱜ ᱴᱟᱢᱟᱠ ᱥᱮ ᱵᱤᱱ ᱟᱸᱚᱢ ᱠᱫ ᱜᱮᱭᱟ ᱡᱮᱦᱮᱛᱩ ᱟᱵᱤᱱ ᱢᱟ ᱥᱟᱱᱛᱟᱲᱤ ᱠᱟᱱᱟ ᱵᱤᱱ
ᱟᱪᱷᱟ ᱜᱚᱝᱠᱮ ᱛᱩᱢᱫᱟᱜ ᱴᱟᱢᱟᱠ ᱨᱮᱱᱟᱜ ᱠᱟᱛᱷᱟ ᱞᱟᱹᱭ ᱛᱮᱜᱮ ᱢᱤᱫᱴᱮᱱ ᱢᱤᱫᱴᱟᱝ ᱠᱟᱛᱷᱟ ᱞᱤᱧ ᱩᱭᱦᱟᱹᱨ ᱠᱮᱫᱮᱜᱼᱟ ᱯᱟᱹᱦᱤᱞ ᱤᱧ ᱫᱟᱹᱫᱩ ᱛᱟᱠᱚ
ᱦᱮᱸ
ᱤᱧ ᱫᱟᱫᱩ ᱫᱚ ᱢᱤᱫᱴᱟᱝ ᱯᱟᱨᱥᱚᱱᱟᱞ ᱛᱩᱢᱫᱟᱜ ᱛᱟᱦᱮᱸ ᱠᱟᱱ ᱛᱟᱭᱟ ᱡᱟᱦᱟᱸ ᱫᱚ ᱮᱠᱫᱚᱢ ᱟᱹᱰᱤ ᱠᱩᱥᱤᱭᱟᱜ ᱛᱟᱦᱮᱱᱟ ᱡᱟᱦᱟᱸ ᱥᱮᱫ ᱜᱮ ᱪᱟᱞᱟᱜ ᱛᱟᱦᱮᱱᱟ ᱛᱟᱨᱟᱥᱤᱧ ᱵᱮᱲᱮ ᱩᱰᱩᱠᱮᱭ ᱢᱟᱱᱮ ᱛᱩᱢᱫᱟᱜ ᱜᱚᱜ ᱠᱟᱛᱮ ᱜᱮ ᱩᱰᱩᱠᱟᱭ
ᱟᱪᱷᱟ ᱟᱪᱷᱟ ᱦᱮᱸ ᱱᱟᱯᱟᱭ ᱜᱮ ᱛᱩᱢᱫᱟᱜ ᱨᱩ ᱠᱚ ᱡᱩᱫᱤ ᱵᱟᱲᱟᱭ ᱠᱷᱟᱱ ᱟᱹᱵᱤᱱ ᱵᱤᱱ ᱵᱟᱲᱟᱭᱟ ᱥᱮ ᱵᱟᱝ
ᱜᱚᱝᱠᱮ ᱛᱚᱵᱮ ᱟᱛᱳ ᱴᱚᱞᱟ ᱢᱟ ᱱᱟᱯᱟᱭ ᱜᱮ ᱢᱮᱱᱟᱜ ᱛᱟᱯᱮᱭᱟ ᱥᱤᱠᱠᱷᱟ ᱵᱮᱵᱚᱥᱛᱷᱟ ᱢᱟ ᱱᱟᱯᱟᱭ ᱜᱮᱭᱟ ᱢᱮᱱᱠᱷᱟᱱ ᱟᱹᱵᱤᱱ ᱡᱩᱫᱤ ᱟᱹᱵᱤᱱᱟᱜ ᱟᱨ ᱱᱤᱛᱚᱜ ᱡᱟᱦᱟᱸ ᱪᱮᱫ ᱵᱤᱱ ᱪᱤᱠᱟᱹᱭᱮᱫᱟ ᱥᱮ ᱪᱤᱠᱟᱹ ᱛᱮᱯᱮ ᱟᱹᱥᱩᱞᱚᱜ ᱠᱟᱱᱟ ᱚᱱᱟ ᱱᱤᱭᱮᱛᱮ ᱱᱟᱥᱮᱱᱟᱜ ᱡᱩᱫᱤ ᱵᱤᱱ ᱞᱟᱹᱭ ᱫᱟᱲᱮᱭᱟᱜᱼᱟ ᱟᱨ ᱟ. ᱛᱳ ᱴᱚᱞᱟ ᱠᱚᱨᱮ ᱚᱠᱟ ᱞᱮᱠᱟ ᱵᱷᱟᱵᱛᱮ ᱡᱤᱵᱚᱱ ᱠᱚ ᱠᱟᱴᱟᱣ ᱮᱟ ᱯᱩᱭᱥᱟᱹ ᱯᱩᱭᱥᱟᱹ ᱠᱚᱨᱮᱱᱟᱜ ᱟᱱᱟᱴ ᱠᱚ ᱚᱠᱟ ᱞᱮᱠᱟ ᱢᱮᱱᱟᱜᱼᱟ ᱚᱱᱟ ᱠᱚ ᱡᱩᱫᱤ ᱱᱟᱥᱮᱱᱟᱜ ᱵᱤᱱ ᱞᱟᱹᱭ ᱫᱟᱲᱮᱼᱟ ᱛᱟᱦᱚᱞᱮ ᱟᱹᱰᱤ ᱱᱟᱯᱟᱭ ᱠᱚᱜᱼᱟ
ᱟᱪᱷᱟ ᱦᱮᱸ ᱟᱞᱮ ᱱᱚᱛᱚ ᱢᱟᱱᱮ ᱚᱱᱠᱟ ᱟᱹᱥᱩᱞᱚᱜ ᱛᱮ ᱫᱚ ᱠᱟᱹᱢᱤ ᱫᱚ ᱱᱚᱜᱼᱚᱭ ᱡᱮᱢᱚᱱ ᱠᱤᱪᱷᱩ ᱦᱚᱲ ᱠᱚ ᱢᱮᱱᱟᱜ ᱠᱚᱣᱟ ᱦᱚᱲ ᱫᱚ ᱵᱟᱝ ᱤᱧᱦᱚᱸ ᱱᱚᱜᱚᱭ ᱡᱮᱢᱚᱱ ᱡᱟᱦᱟᱸᱥᱤᱧ ᱥᱮᱱᱚᱜ ᱜᱮᱭᱟ ᱢᱟᱱᱮ ᱯᱩᱭᱥᱟᱹ ᱠᱚ ᱞᱟᱜᱟᱜᱼᱟ ᱛᱚ ᱡᱟᱦᱟᱸᱟᱥ ᱫᱟᱜᱟᱱᱢ ᱥᱮᱱ ᱞᱮᱠᱷᱟᱟᱱ ᱟᱫᱚ ᱚᱱᱟ ᱯᱩᱭᱥᱟᱹ ᱠᱚᱫᱚ ᱚᱲᱟᱜ ᱦᱚᱲᱦᱚᱸᱠᱚ ᱤᱟᱹᱧ ᱜᱮᱭᱟ ᱟᱨ ᱟᱨ ᱱᱤᱡᱮ ᱦᱚᱸ ᱢᱟᱱᱮ ᱪᱟᱞᱟᱜ ᱦᱩᱭᱩᱜ ᱜᱮᱭᱟ ᱚᱱ ᱠᱟᱹᱢᱤ ᱠᱚ ᱡᱮᱞᱮᱠᱟ ᱱᱚᱜᱼᱚᱭ ᱢᱟᱜ ᱢᱟᱜ ᱠᱚ ᱠᱤᱝᱵᱟ ᱢᱟᱱᱮ ᱡᱟᱦᱱᱟᱜ ᱴᱟᱠᱴᱟᱨ ᱜᱤ ᱚᱱᱟ ᱥᱟᱱ ᱠᱚ ᱨᱟᱱ ᱠᱚ ᱚᱱᱟ ᱠᱚ ᱟᱨ ᱱᱚᱜᱼᱚᱭᱟ ᱱᱤᱛᱚᱜ ᱥᱚᱦᱨᱟᱭ ᱮᱱᱮᱡ ᱠᱚ ᱠᱟᱹᱢᱤ ᱠᱚ ᱦᱚᱦᱚ ᱟᱠᱚᱣᱟ ᱡᱮᱞᱮᱠᱟ ᱵᱷᱤᱛᱟᱹ ᱢᱟᱜ ᱱᱚᱣᱟ ᱠᱚ ᱠᱟᱹᱢᱤ ᱦᱮᱸ ᱱᱚᱣᱟ ᱠᱚ ᱠᱟᱹᱢᱤ ᱛᱮᱜᱮ ᱯᱚᱭᱥᱟ ᱠᱚ ᱨᱚᱡᱜᱟᱨᱚᱜᱼᱟ ᱦᱮᱸ ᱱᱤᱭᱟᱹ ᱛᱮᱜᱮ ᱡᱤᱭᱚᱱ ᱠᱚ ᱫᱤᱱ ᱠᱚ ᱠᱷᱟᱸᱰᱟᱜᱼᱟ
ᱟᱪᱷᱟ ᱜᱚᱝᱠᱮ ᱱᱤᱛᱟᱹᱢᱟᱜ ᱠᱟᱛᱷᱟ ᱵᱮᱤᱱ ᱞᱟᱹᱭ ᱠᱮᱫᱟ ᱛᱟᱦᱚᱞᱮ ᱟᱨᱚ ᱪᱟᱥ ᱨᱮᱜᱮ ᱥᱮᱴᱮᱨᱮᱱᱟ ᱠᱟᱛᱷᱟ ᱫᱚ ᱵᱷᱤᱛᱟᱹᱢᱟᱜ ᱫᱚ ᱜᱚᱝᱠᱮ ᱟᱹᱞᱤᱧ ᱦᱚᱸ ᱟᱹᱰᱤᱞᱤᱧ ᱠᱩᱥᱤᱭᱟᱜᱼᱟ ᱪᱟᱞᱟᱣ